ᱯᱟᱨᱜᱚᱢ
ᱦᱮᱸ, ᱢᱚᱥ ᱥᱟᱹᱦᱤᱜ ᱟᱸᱡᱚᱢ ᱠᱟᱱᱟ ᱜᱚᱝᱠᱮ?
ᱦᱳᱭ, ᱢᱚᱥ ᱛᱮᱜᱮ ᱱᱟᱯᱟᱭ ᱜᱮ ᱟᱸᱡᱚᱢᱚᱜ ᱠᱟᱱᱟ, ᱟᱨ ᱟᱹᱞᱤᱧᱟ
ᱟᱸᱦᱟᱸ, ᱦᱮᱸ ᱦᱮᱸ ᱱᱟᱯᱟᱭ ᱛᱮᱜᱮ ᱟᱸᱡᱚᱢᱚᱜ ᱠᱟᱱᱟ᱾ ᱟ ᱜᱚᱝᱠᱮ ᱛᱟᱦᱚᱞᱮ ᱱᱟᱯᱟᱭ ᱵᱟᱲᱟ ᱜᱮᱛᱚ ᱚᱲᱟᱜ ᱠᱚᱨᱮ ᱦᱚᱸ ᱟᱹᱵᱤᱱ?
ᱚᱦ ᱦᱳᱭ ᱜᱚᱝᱠᱮ ᱦᱟ ᱱᱤᱛ ᱵᱮᱲᱟ ᱫᱚ ᱱᱟᱯᱟᱭ ᱵᱟᱱᱟ ᱜᱮ ᱱᱟᱦᱟᱜ᱾ ᱟᱨ ᱱᱟᱯᱟᱭ ᱵᱩᱱ ᱛᱮᱦᱮ ᱞᱮᱱ ᱠᱷᱟᱡ ᱜᱤ ᱱᱚᱣᱟ ᱥᱩᱞᱩᱠ ᱥᱚ ᱥᱟᱨᱮ ᱢᱚᱸᱡᱽ ᱵᱩᱱ ᱛᱮᱦᱮᱱᱟ, ᱟᱨ ᱤᱱᱟᱹ ᱜᱮᱵᱚᱱ ᱟᱥᱚᱜ ᱠᱟᱱᱟ ᱪᱟᱸᱫᱳ ᱵᱚᱸᱜᱟ ᱴᱷᱮ ᱦᱳᱭᱥᱮ᱾
ᱟᱸ᱾ ᱦᱟᱸ ᱦᱟᱸ᱾ ᱟᱫᱚ ᱜᱚᱝᱠᱮ ᱤᱭᱟᱹ ᱦᱳᱲᱳ ᱮ ᱨᱚᱦᱚᱭ ᱠᱚᱫᱚ ᱯᱮ ᱛᱤᱱᱟᱹᱜ ᱥᱟᱺᱜᱤᱧ ᱠᱮᱫᱟ? ᱢᱟᱱᱮ
ᱦᱳᱭ ᱜᱚᱝᱠᱮ, ᱟ ᱦᱩᱲᱩ ᱨᱚᱦᱚᱭ ᱠᱚᱫᱚ ᱪᱟᱥᱚᱜ ᱠᱚᱫᱚ ᱱᱟᱦᱟᱜ ᱱᱚᱝᱠᱟ ᱵᱟᱨᱟᱼᱵᱟᱹᱨᱤ ᱞᱮᱠᱟᱢ ᱢᱮᱱ ᱠᱮᱭᱟ ᱵᱟᱨᱟᱼᱵᱟᱹᱨᱤ ᱞᱮᱠᱟ ᱞᱮ ᱪᱟᱥ ᱠᱟᱜᱼᱟ, ᱟᱨ ᱱᱤᱛᱚᱜ ᱫᱚ ᱱᱟᱦᱟᱜ ᱢᱟᱱᱮ ᱵᱟᱹᱭᱦᱟᱹᱲ ᱠᱚᱫᱚ ᱞᱮ ᱪᱟᱵᱟ ᱵᱟᱲᱟ ᱠᱮᱼᱟ ᱟᱫᱚ ᱱᱤᱛᱚᱜ ᱫᱚ ᱢᱤᱫᱵᱟᱨ ᱵᱟᱹᱫᱽ ᱠᱚᱜᱮ ᱢᱮᱱᱟᱜᱼᱟ᱾ ᱟᱨ ᱵᱟᱹᱫᱽ ᱠᱩᱫᱩ ᱚᱱᱟ ᱫᱟᱜ ᱪᱟᱹᱞᱛᱤ ᱛᱮ ᱱᱟᱦᱟᱜ ᱚᱱᱟ ᱵᱟᱝ ᱴᱟᱨᱦᱟᱣ ᱠᱟᱱᱟ ᱠᱷᱮᱛ ᱨᱮᱛᱚ᱾ ᱡᱟᱦᱟᱸ ᱮᱱᱛᱮ ᱫᱟᱜ ᱥᱮᱨᱢᱟ ᱡᱟᱹᱲᱤ ᱫᱟᱜ ᱛᱮ, ᱟᱫᱚ ᱚᱱᱟ ᱠᱚᱦᱚᱸ ᱯᱮᱨᱮᱜ ᱞᱮᱱᱠᱷᱟᱱ ᱦᱟᱜ ᱡᱩ ᱪᱟᱴᱠᱮ ᱯᱟᱴᱠᱮ ᱜᱮᱞᱮ ᱟ ᱥᱤ ᱜᱚᱫᱟ ᱱᱟᱦᱟᱜ᱾ ᱞᱮ ᱨᱚᱦᱚᱭ ᱜᱚᱫᱟ, ᱟᱨ ᱟᱯᱮ ᱥᱮᱜ ᱫᱚ ᱜᱚᱝᱠᱮ ᱪᱤᱞᱠᱟ ᱛᱚᱵᱮ?
ᱠᱮ ᱟᱞᱮ ᱥᱮᱜ ᱦᱚᱸ ᱚᱝᱠᱟ ᱜᱚᱝᱠᱮ ᱟ ᱢᱟᱱᱮ ᱵᱟᱹᱭᱦᱟᱹᱲ ᱠᱚᱫᱚ ᱦᱩᱭ ᱦᱟᱛᱟᱲ ᱠᱟᱱᱟ ᱠᱤᱪᱷᱩ ᱠᱤᱪᱷᱩ ᱫᱚ ᱵᱟᱹᱠᱤ ᱢᱮᱱᱟᱜᱼᱟ᱾ ᱟᱫᱚ ᱚᱱᱮ ᱵᱟᱹᱛ ᱠᱚᱫᱚ ᱜᱚᱝᱠᱮ ᱚᱱᱟ ᱦᱚᱸ ᱟᱞᱮ ᱥᱮᱜ ᱦᱚᱸ ᱫᱟᱜ ᱫᱚ ᱮᱠᱷᱚᱱ ᱵᱟᱹᱱᱩᱜ ᱦᱟᱛᱟᱲᱟᱜᱼᱟ, ᱛᱟᱦᱞᱮ
ᱦᱩᱸ᱾
ᱠᱚᱢ ᱠᱚᱢ ᱫᱟᱜ ᱢᱮᱱᱟᱜᱼᱟ ᱟᱫᱚ ᱚᱱᱟ ᱠᱚᱜᱮ ᱜᱚᱝᱠᱮ ᱥᱤ ᱵᱟᱲᱟᱭ ᱦᱩᱭᱩᱜ ᱠᱟᱱᱟ ᱦᱮᱸ, ᱟᱨ ᱠᱤᱪᱷᱩ ᱠᱤᱪᱷᱩ ᱫᱚ ᱜᱚᱝᱠᱮ ᱟᱲᱮ ᱠᱚ ᱞᱟᱜ ᱵᱟᱲᱟᱭ ᱦᱩᱭᱩᱜ ᱠᱟᱱᱟ ᱟᱫᱚ ᱜᱚᱝᱠᱮ ᱟ-ᱟᱞᱮ ᱥᱮᱜ ᱫᱚ ᱮᱠᱴᱩ ᱢᱟᱱᱮ ᱞᱮᱴ ᱧᱚᱜ ᱮ ᱫᱟᱜ ᱠᱮᱫᱟ ᱛᱟᱦᱚᱞᱮ ᱫᱟᱜ ᱢᱟᱭ ᱫᱟᱜ ᱠᱮᱫᱟ ᱵᱷᱟᱜᱮ ᱜᱮ, ᱟᱫᱚ ᱩᱸ᱾ ᱟ ᱜᱚᱝᱠᱮ ᱟᱞᱮ ᱥᱮᱜ ᱫᱚ ᱵᱷᱮᱥᱤᱨ ᱵᱷᱟᱜ ᱚᱱᱟ ᱪᱟᱨᱟ ᱠᱚᱫᱚ ᱞᱮᱴ ᱛᱮᱞᱮ ᱜᱤᱲᱤ ᱠᱮᱫᱟ ᱛᱟᱦᱚᱞᱮ ᱟᱪᱷᱲᱟ ᱟᱠᱟᱫᱟ ᱞᱮ᱾ ᱛᱟᱦᱚᱞᱮ ᱟᱪᱷᱲᱟ ᱦᱮᱸ ᱟᱪᱷᱲᱟ ᱠᱟᱫᱟ ᱞᱮ ᱟᱪᱷᱲᱟ ᱠᱟᱛᱮ ᱟᱫᱚ ᱜᱚᱝᱠᱮ ᱯᱟᱣᱨᱟ ᱠᱚᱠᱚ ᱫᱚᱢᱮ ᱠᱚ ᱟᱲᱜᱚᱱ ᱠᱟᱱᱟ ᱛᱟᱦᱞᱮ ᱚᱱᱟ ᱠᱚ ᱜᱚᱝᱠᱮ ᱦᱚᱨᱦᱚ ᱞᱟᱜᱟᱜ ᱠᱟᱱᱟ᱾ ᱢᱟᱱᱮ ᱪᱮᱬᱮ ᱠᱚ ᱜᱚᱝᱠᱮ᱾
ᱦᱳᱭ ᱜᱚᱝᱠᱮ ᱡᱟᱦᱟᱸ ᱟᱥᱲᱟ ᱵᱮᱱ ᱢᱮᱱ ᱠᱮᱜᱼᱟ ᱚᱱᱟ ᱫᱚ ᱱᱟᱦᱟᱜ ᱮᱠᱫᱚᱢ ᱢᱟᱱᱮ ᱞᱚᱥᱚᱜ ᱠᱷᱮᱛᱨᱮ ᱚᱱᱠᱟ ᱤᱭᱟᱹ ᱟᱬᱜᱚᱢ ᱠᱮᱛ ᱛᱮᱜ ᱱᱟᱦᱟᱜ ᱚᱱᱟ ᱦᱩᱲᱩ ᱠᱩᱵᱩᱱ ᱮᱨ ᱛᱮᱦᱮᱱᱟ, ᱟᱨ ᱚᱱᱟ ᱫᱚ ᱱᱟᱦᱟᱜ ᱵᱩᱱ ᱡᱩᱫᱤ ᱵᱩᱱ ᱵᱟᱧᱪᱟᱣ ᱫᱟᱲᱮᱭᱟᱫᱟ ᱱᱩᱠᱩ ᱪᱮᱬᱮ ᱠᱚᱴᱷᱮᱜ ᱟᱨ ᱮᱱᱛᱮ ᱳ ᱮᱸᱜ ᱫᱟᱜ ᱨᱮᱵᱚᱱ ᱵᱟᱧᱪᱟᱣ ᱞᱮᱠᱷᱟᱡ ᱡᱮᱢᱚᱱ ᱡᱚᱛᱚ ᱵᱟᱝ ᱟᱝᱠᱩᱨᱚᱜ ᱩᱱ ᱦᱟᱹᱵᱤᱜ ᱵᱚᱞᱮ ᱵᱟᱭ ᱡᱚᱛᱚ ᱦᱟᱥᱟ ᱨᱮ ᱵᱟᱭ ᱥᱟᱵ ᱟᱫᱚ ᱩᱱ ᱦᱟᱹᱵᱤᱡ ᱵᱚᱱ ᱵᱟᱧ ᱪᱟᱣ ᱞᱮᱠᱷᱟᱡ ᱱᱟᱦᱟᱜ ᱚᱱᱟ ᱫᱚ ᱰᱟᱭᱨᱮᱠ ᱦᱩᱲᱩ ᱦᱩᱭᱩᱜ ᱛᱟᱵᱩᱱ ᱛᱮᱦᱮᱱᱟ ᱦᱳᱭᱥᱮ, ᱟᱫᱚ ᱱᱟᱦᱟᱜ ᱚᱱᱟ ᱫᱚᱢ ᱜᱮᱜ ᱠᱮᱫᱟ ᱮᱠᱫᱚᱢ ᱰᱟᱭᱨᱮᱠ, ᱦᱳᱭᱥᱮ ᱟᱫᱚ ᱚᱱᱚ ᱚᱝᱠᱟ ᱜᱮ ᱱᱟᱦᱟᱜ ᱚᱱᱟ ᱫᱚ ᱟᱥᱟᱱ ᱜᱮᱭᱟ, ᱢᱮᱱᱠᱷᱟᱱ ᱟᱥᱟᱱ ᱫᱚ ᱚᱱᱟ ᱜᱤ ᱠᱟᱱᱟ ᱡᱮ ᱮᱱᱛᱮᱱ ᱪᱮᱬᱮ ᱪᱩᱯᱨᱩ ᱠᱩᱴᱷᱮᱜ ᱧᱮᱞ ᱠᱮᱛᱮᱜ ᱵᱟᱧᱪᱟᱣ ᱦᱩᱭᱩᱜᱼᱟ᱾ ᱟᱨ ᱢᱤᱜᱴᱮᱱ ᱦᱚᱨᱦᱚ ᱞᱮ ᱫᱚᱨᱠᱟᱨᱚᱜᱼᱟ ᱚᱸᱰᱮ, ᱟᱫᱚ ᱜᱚᱝᱠᱮ ᱡᱩᱫᱤ ᱚᱱᱟ ᱠᱷᱮᱛ ᱨᱮ ᱡᱩᱫᱤ ᱟᱵᱮᱱ ᱯᱟᱹᱥᱤ ᱡᱷᱟᱹᱞᱤ ᱵᱮᱱ ᱚᱰᱟᱣ ᱠᱮᱜᱼᱟ, ᱛᱟᱦᱟᱞᱮ ᱛᱤᱱᱟᱹᱜ ᱯᱟᱣᱨᱟ ᱢᱮᱱᱟᱜ ᱠᱚᱣᱟ, ᱥᱮ ᱛᱤᱱᱟᱹᱜ ᱪᱮᱬᱮ ᱪᱩ ᱯᱩᱲᱩᱜ ᱠᱚ ᱢᱮᱱᱟᱜ ᱠᱚᱣᱟ, ᱥᱳᱵ ᱵᱮᱱ ᱯᱟᱹᱥᱤ ᱪᱟᱵᱟ ᱠᱚᱣᱟ, ᱦᱳᱭ ᱜᱚᱝᱠᱮ᱾
ᱟᱫᱚ ᱜᱚᱝᱠᱮ ᱚᱝᱠᱟ ᱫᱚ ᱵᱟᱝ ᱤᱭᱟᱹ ᱵᱟᱲᱟ ᱦᱳᱭ ᱠᱟᱱᱟ᱾ ᱟᱫᱚ ᱢᱟᱱᱮ ᱵᱚᱛᱚᱞ ᱞᱮᱠᱟ ᱫᱚ ᱜᱚᱝᱠᱮ ᱚᱱᱟ ᱪᱤᱨ ᱠᱚᱞᱮ ᱵᱮᱱᱟᱣᱣᱟᱜ ᱜᱮᱭᱟ ᱦᱮᱸ᱾ ᱪᱤᱨ ᱵᱚᱞᱛᱮ ᱢᱟᱱᱮ ᱚᱱᱟ ᱡᱷᱟᱹᱞᱤ ᱠᱚᱞᱮ ᱠᱟᱹᱴᱤᱡ ᱞᱮ ᱫᱚ ᱟᱫᱚ ᱪᱮᱛᱟᱱ ᱪᱮᱛᱟᱱ ᱛᱮ ᱡᱮᱥᱮ ᱠᱟᱹᱴᱤᱡ ᱠᱚ, ᱯᱷᱟᱹᱠᱲᱟᱹᱜ ᱠᱚᱨᱮ ᱠᱚ ᱡᱷᱟᱹᱞᱤ ᱞᱮᱱᱠᱷᱟᱱ ᱵᱚᱛᱚᱨ ᱛᱮ ᱟᱫᱚ ᱵᱟᱝ ᱠᱚ ᱟᱬᱜᱳᱱᱟ᱾ ᱛᱟᱦᱚᱞᱮ ᱚᱱᱠᱟ ᱦᱚᱸ ᱜᱚᱝᱠᱮ ᱞᱮ ᱵᱮᱱᱟᱣ ᱤᱭᱟᱹ ᱜᱮᱭᱟ᱾ ᱚᱝᱠᱟ ᱜᱮᱞᱮ ᱚᱰᱟᱣ ᱠᱟᱛᱮᱜ ᱞᱮ ᱫᱚᱦᱚ ᱠᱟᱜ ᱠᱮᱭᱟ, ᱟᱫᱚ ᱯᱷᱟᱹᱥᱤ ᱛᱮᱢᱟ ᱜᱚᱝᱠᱮ ᱫᱚᱢᱮ ᱠᱚ, ᱢᱤᱫ ᱫᱷᱟᱣ ᱚᱝᱠᱟ ᱯᱷᱟᱹᱥᱤ ᱟᱹᱞᱤᱧ ᱜᱮᱞᱤᱧ ᱚᱰᱟᱣ ᱞᱮᱫᱟ, ᱛᱟᱦᱚᱞᱮ ᱟᱹᱰᱤ ᱟᱭᱢᱟ ᱜᱚᱝᱠᱮ ᱯᱷᱟᱹᱥᱤ ᱠᱚ ᱨᱮᱠᱚ ᱡᱷᱟᱹᱞᱤ ᱞᱮᱱᱟ᱾ ᱚᱱᱟ ᱫᱚ ᱜᱚᱝ ᱠᱮ ᱢᱟᱱᱮ ᱦᱳᱲᱳ ᱤᱨ ᱚᱠᱛᱚ ᱨᱮ, ᱚᱱᱟ ᱫᱟᱜ ᱞᱮᱫᱟᱭ ᱫᱚᱢᱮᱜ ᱜᱮ᱾ ᱟᱫᱚ ᱫᱟᱜ ᱞᱮᱜ ᱠᱷᱟᱱᱮ ᱟᱫᱚ, ᱚᱝᱠᱟ ᱠᱚ ᱡᱚᱢ ᱠᱚ ᱟᱬᱜᱳ ᱞᱮᱱᱟ, ᱩᱱ ᱚᱠᱛᱚ ᱚᱱᱟ ᱚᱱᱟ ᱯᱷᱟᱹᱥᱤ ᱚᱰᱟᱣ ᱦᱩᱭᱱᱟ, ᱫᱚᱢᱮ ᱠᱚ ᱢᱤᱫ ᱢᱤᱫᱴᱮᱱ ᱨᱮᱜᱮ ᱯᱟᱸᱪ ᱪᱷᱚᱴᱤ ᱠᱚ ᱚᱝᱠᱟ ᱡᱷᱟᱹᱞᱤ ᱞᱮᱱᱟ ᱠᱚ᱾ ᱛᱟᱞᱦᱮ ᱛᱟᱞᱦᱮ ᱚᱱᱠᱟ ᱤᱫᱤ ᱠᱟᱛᱮᱜ ᱦᱮᱸ᱾
ᱟᱫᱚ ᱱᱟᱦᱟᱜ ᱱᱚᱣᱟ ᱡᱤᱱᱤᱥᱴᱟᱜ ᱫᱚ ᱢᱟᱱᱮ ᱢᱤᱫᱴᱮᱱ ᱧᱮᱞ ᱞᱮᱠᱷᱟᱡ ᱫᱚ ᱱᱟᱦᱟᱜ, ᱢᱟᱱᱮ ᱡᱟᱸᱦᱟᱸᱭ ᱨᱮᱱ ᱮᱱᱛᱮ ᱡᱟᱸᱦᱟᱸᱭ ᱠᱚᱨᱮᱱ ᱯᱟᱣᱨᱟ ᱠᱚ ᱢᱮᱱᱟᱜ ᱠᱚᱣᱟ ᱟᱫᱚ ᱩᱱᱠᱩ ᱠᱚ ᱵᱩᱡᱽ ᱧᱟᱢ ᱞᱮᱠᱷᱟᱡ ᱱᱟᱜ ᱟᱫᱚ ᱟᱹᱰᱤ ᱨᱟᱹᱜᱤ ᱠᱚ ᱟᱹᱭᱠᱟᱹᱣ ᱛᱟᱦᱮᱱᱟ᱾ ᱟᱨᱠᱩ ᱨᱟᱸᱜᱟᱜ ᱜᱮᱭᱟ, ᱢᱟᱱᱮ ᱠᱩ ᱢᱟᱱᱮ ᱚᱱᱠᱟ ᱫᱚ ᱵᱟᱝ ᱞᱟᱹᱠᱛᱤ ᱠᱟᱱᱟ᱾ ᱱᱚᱝᱠᱟ ᱥᱮ ᱱᱟᱝᱠᱟ ᱦᱳᱭᱥᱮ, ᱟᱠᱚᱣᱟᱜ ᱢᱤᱫᱴᱮᱱ ᱤᱭᱟᱹ ᱠᱚ ᱫᱚᱦᱚᱭ ᱛᱟᱦᱮᱱᱟ᱾ ᱟᱫᱚ ᱵᱚᱱ ᱵᱟᱰᱟᱭ ᱜᱮᱭᱟ ᱟᱵᱚ ᱢᱟ ᱱᱟᱦᱟᱜ ᱡᱮ ᱢᱤᱜᱴᱮᱱ ᱠᱷᱮᱛᱨᱮ ᱡᱩᱫᱤ ᱡᱷᱟᱹᱞᱤᱢ ᱚᱰᱟᱣ ᱞᱮᱠᱷᱟᱡ ᱫᱚ ᱱᱟᱦᱟᱜ ᱩᱱᱠᱩ ᱚᱲᱟᱜ ᱠᱚᱨᱮᱱ ᱯᱟᱣᱨᱟ ᱠᱩ ᱠᱩ ᱯᱟᱹᱥᱤ ᱛᱮ ᱱᱟᱥᱮ ᱢᱤᱜ ᱵᱟᱨ ᱯᱚᱛᱟᱢ ᱠᱚᱦᱚᱸ ᱠᱚ ᱯᱟᱹᱥᱤᱜ ᱜᱮᱭᱟ᱾ ᱟᱫᱚ ᱟᱞᱤᱧ ᱦᱚᱸ ᱱᱟᱦᱟᱜ ᱚᱝᱠᱟ, ᱡᱮᱢᱚᱱ ᱟᱪᱷᱲᱟ ᱠᱷᱮᱛ ᱨᱮᱱᱟᱜ ᱚᱝᱠᱟ ᱥᱟᱵ ᱵᱟᱲᱟᱣ ᱠᱟᱜ ᱠᱚᱜᱮᱭᱟ᱾ ᱟᱫᱚ ᱟᱹᱞᱤᱧ ᱫᱚ ᱱᱟᱦᱟᱜ ᱥᱟᱵ ᱛᱮᱫᱚ ᱮᱠᱫᱚᱢ, ᱮᱠᱫᱚᱢ ᱰᱟᱭᱨᱮᱠ ᱚᱲᱟᱜ ᱞᱤᱧ ᱟᱹᱜᱩ ᱩᱛᱟᱹᱨ ᱠᱟᱜ ᱠᱚᱣᱟ ᱱᱟᱦᱟᱜ ᱦᱳᱭ ᱥᱮ᱾ ᱟᱫᱚ ᱰᱷᱮᱨ ᱫᱚ ᱵᱟᱠᱚ, ᱰᱷᱮᱨ ᱫᱚ ᱵᱟᱠᱚ ᱯᱟᱹᱥᱤ ᱞᱮᱱᱟ ᱚᱱᱮ ᱢᱤᱫᱴᱮᱱ ᱵᱟᱨᱭᱟ ᱜᱮ᱾ ᱟᱫᱚ ᱯᱚᱛᱟᱢ ᱥᱟᱶ ᱛᱮᱠᱚ ᱯᱟᱹᱥᱤ ᱞᱮᱱᱟ, ᱟᱫᱚ ᱯᱚᱛᱟᱢ ᱥᱟᱶᱛᱮ ᱩᱝᱠᱩ ᱯᱟᱨᱣᱟ ᱦᱚᱸ ᱱᱟᱜ ᱞᱤᱧ ᱟᱹᱜᱩ ᱞᱮᱫᱮ᱾ ᱨᱟᱥᱮ ᱠᱮᱜ ᱠᱚᱣᱟ ᱞᱤᱧ ᱱᱟᱦᱟᱜ ᱚᱭ᱾
ᱦᱮᱸ ᱦᱮᱸ ᱜᱚᱝᱠᱮ ᱟᱹᱞᱤᱧ ᱦᱚᱸ ᱚᱝᱠᱟ ᱯᱷᱟᱹᱥᱤᱞᱮᱜ ᱠᱚᱣᱟᱞᱤᱧ᱾ ᱚᱝᱠᱟᱜᱮ ᱯᱟᱸᱪ ᱪᱷᱚᱴᱤ ᱜᱮ ᱢᱤᱫ ᱫᱷᱟᱣ ᱯᱷᱟᱹᱥᱤ ᱞᱮᱫ ᱠᱚᱣᱟ ᱞᱤᱧ, ᱟᱫᱚ ᱛᱟᱨᱯᱚᱨᱮ ᱜᱮ ᱟᱫᱚ, ᱵᱟᱹᱞᱤᱧ ᱯᱷᱟᱹᱥᱤ ᱵᱟᱲᱟ ᱠᱚᱣᱟ ᱟᱫᱚ ᱩᱱᱟᱹᱜ ᱯᱷᱟᱹᱥᱤ ᱤᱭᱟᱹ ᱠᱟᱠᱚᱣᱟᱢ, ᱛᱟᱞᱦᱮ ᱟᱫᱚ ᱠᱷᱚᱛᱤ ᱢᱟ ᱫᱚᱢᱮ ᱠᱚ ᱠᱷᱚᱛᱤᱭᱮᱫᱟ ᱛᱟᱨ ᱢᱚᱫᱫᱷᱮ ᱜᱮ ᱦᱚᱨᱦᱚᱭ ᱦᱳᱭᱳᱜᱼᱟ, ᱟᱫᱚ ᱪᱤᱠᱟᱹᱭᱟᱵᱤᱱ᱾ ᱟᱨ ᱯᱷᱟᱹᱥᱤ ᱛᱮᱦᱚᱸ ᱮᱠᱴᱩ ᱫᱚᱢᱮ ᱠᱚ ᱯᱷᱟᱹᱥᱤ ᱞᱮᱱᱠᱷᱟᱱ ᱛᱚ, ᱟᱫᱚ
ᱪᱟᱵᱟᱜ ᱟᱠᱚ ᱵᱚᱞᱮ, ᱛᱟ ᱪᱟᱵᱟ ᱞᱮᱱᱠᱷᱟᱡ ᱠᱚ ᱱᱟᱦᱟᱜ ᱟᱵᱚ ᱠᱚᱜᱮ ᱫᱤᱠᱠᱟᱹᱛ ᱦᱩᱭᱩᱜ ᱛᱟᱵᱚᱱᱟ᱾ ᱟᱹᱛᱩ ᱠᱚᱨᱮ ᱵᱟᱵᱚᱱ ᱧᱟᱢ ᱠᱚᱣᱟ ᱦᱚᱯᱚᱱ ᱠᱚ, ᱚᱡᱷᱟ ᱠᱩᱢᱲᱩ ᱚᱠᱛᱮ᱾
ᱟᱫᱚ ᱜᱚᱝᱠᱮ ᱟᱹᱛᱩ ᱚᱲᱟᱜ ᱱᱟᱜ ᱵᱮᱯᱟᱨ ᱛᱚ, ᱟᱫᱚ ᱠᱟᱹᱴᱤᱡ ᱨᱟᱹᱜᱤ ᱠᱚ ᱵᱩᱡᱟ ᱡᱟᱸᱦᱟᱸᱭ ᱨᱮᱱ ᱡᱮ ᱱᱩᱭᱮ ᱱᱚᱝᱠᱟ ᱚᱰᱟᱣ ᱞᱮᱫᱟ ᱱᱚᱝᱠᱟ᱾ ᱯᱷᱟᱹᱥᱤ ᱠᱮᱫ ᱠᱚᱣᱟᱭ᱾
ᱦᱩ
ᱟᱫᱚ ᱚᱱᱟ ᱦᱤᱥᱟᱹᱵᱽ ᱛᱮᱦᱚᱸ ᱢᱤᱫᱴᱮᱱ ᱤᱭᱟᱹ ᱠᱟᱱ ᱜᱮᱭᱟ ᱟᱫᱚ ᱤᱱᱟᱹ ᱠᱷᱟᱹᱛᱤᱨ ᱟᱫᱚ ᱵᱟᱝ ᱤᱭᱟᱹ ᱵᱟᱲᱟᱭ ᱦᱩᱭᱩᱜ ᱜᱮᱭᱟ ᱾
ᱟᱨ ᱟᱛᱩ ᱨᱮᱫᱚ ᱱᱟᱦᱟᱜ ᱠᱚ ᱞᱟᱹᱭ ᱜᱮᱭᱟ ᱥᱮ ᱜᱚᱝᱠᱮ ᱟᱵᱮᱱ ᱡᱮᱢᱚᱱ ᱵᱮᱱ ᱱᱤᱛᱳ ᱵᱮᱱ, ᱯᱟᱹᱥᱤ ᱵᱮᱱ ᱚᱰᱟᱣ ᱠᱮᱫᱼᱟ ᱟᱨᱵᱮᱱ ᱯᱟᱹᱥᱤ ᱠᱮᱫ ᱠᱚᱣᱟ ᱦᱳᱭ ᱥᱮ, ᱟᱫᱚ ᱩᱱ ᱯᱟᱹᱥᱤ ᱠᱟᱛᱮᱫ ᱫᱚ ᱱᱟᱦᱟᱜ ᱟᱵᱮᱱ ᱵᱮᱱ ᱟᱨᱟᱢ ᱛᱮᱵᱮᱱ ᱡᱚᱢ ᱵᱟᱲᱟ ᱠᱮᱫ
ᱦᱩᱸ, ᱦᱮᱸ, ᱦᱩᱸ, ᱦᱮᱸ,
ᱟᱨ ᱱᱟᱦᱟᱜ ᱵᱮᱱ ᱵᱟᱵᱮᱱ ᱞᱟᱹᱭ ᱵᱟᱲᱟ ᱞᱮᱫᱼᱟ ᱚᱲᱟᱜ ᱨᱮ ᱥᱮ ᱤᱭᱟᱹ ᱟᱞᱮ ᱱᱟᱦᱟᱜ ᱥᱚᱸᱠᱮᱜ ᱠᱚ ᱜᱮ ᱱᱟᱦᱱᱟᱜ ᱥᱮ ᱤᱞ ᱠᱚ ᱧᱮᱞ ᱞᱮᱠᱷᱟᱱ ᱦᱟᱜ ᱟᱹᱰᱤ ᱰᱷᱤᱨ ᱢᱮᱱᱟ ᱠᱚ ᱱᱚᱣᱟ ᱢᱟ ᱯᱟᱣᱨᱟ ᱤᱞ ᱠᱟᱱᱟ ᱱᱟᱦᱟᱜ ᱟᱨ ᱯᱟᱣᱨᱟ ᱫᱚ ᱩᱱᱟᱹᱜ ᱰᱷᱤᱨ ᱩᱱᱠᱩ ᱯᱟᱨᱣᱟᱜ ᱢᱟ ᱠᱟᱹᱴᱤᱡ ᱦᱚᱯᱚᱱᱟᱜ ᱢᱟ ᱤᱞ ᱵᱟᱝ ᱛᱟᱦᱮᱸ ᱚᱠᱟᱨᱮ ᱠᱚ ᱧᱟᱢ
ᱦᱳᱭ ᱦᱳᱭ
ᱟᱫᱚ ᱚᱱᱠᱟ ᱜᱤ ᱡᱩᱫᱤ ᱠᱩ ᱪᱩᱜᱽᱞᱤ ᱞᱮᱠᱷᱟᱡ ᱦᱟᱱᱛᱮ ᱱᱟᱛᱮ ᱠᱷᱚᱡ ᱟᱫᱚ
ᱦᱮᱸ
ᱮᱱ ᱟᱭᱢᱟ ᱦᱚᱲ ᱨᱮᱱ ᱯᱟᱣᱨᱟ ᱢᱟᱠᱚ ᱛᱟᱦᱮᱱᱚᱜ ᱠᱟᱱ ᱜᱤ ᱟᱫᱚ ᱚᱠᱚᱭ ᱨᱮᱱ ᱦᱟᱸᱜ ᱠᱟᱱᱟᱭ ᱵᱟᱝ ᱠᱟᱱᱟᱭ ᱚᱱᱟ ᱫᱚ ᱱᱟᱦᱟᱜ ᱩᱱᱠᱩ ᱧᱩᱛᱩᱢ ᱦᱚᱸᱛᱚ ᱵᱟᱝ ᱚᱞ ᱢᱮᱱᱟᱜᱼᱟ ᱟᱫᱚ ᱡᱚᱛᱚ ᱢᱚᱱᱮ ᱢᱚᱱᱮ ᱛᱮᱠᱚ ᱨᱟᱹᱜᱤᱜᱼᱟ,
ᱦᱮᱸ ᱨᱟᱹᱜᱤᱜ ᱟᱠᱚ ᱨᱟᱹᱜᱤᱜ ᱟᱠᱚ ᱦᱳᱸ
ᱦᱩᱸ
ᱟᱫᱚ ᱚᱱᱠᱟ ᱜᱮ ᱜᱚᱝᱠᱮ ᱟᱫᱚ ᱤᱱᱟᱹ ᱠᱷᱟᱹᱛᱤᱨ ᱜᱮ ᱟᱹᱞᱤᱧ ᱫᱚ ᱚᱱᱟ ᱠᱚᱫᱚ ᱟᱫᱚ ᱟ, ᱵᱟᱹᱜᱤ ᱠᱟᱫᱟᱞᱤᱧ ᱵᱟᱹᱞᱤᱧ ᱚᱰᱟ ᱵᱟᱲᱟᱣᱟ ᱠᱚᱣᱟ ᱯᱷᱟᱹᱥᱤ ᱠᱚ ᱫᱚ ᱟᱫᱚ ᱟᱞᱮ ᱫᱚ ᱜᱚᱢᱠᱮ ᱢᱟᱱᱮ ᱯᱟᱭ ᱯᱟᱹᱨᱤᱜ ᱟᱞᱮ ᱢᱟᱱᱮ ᱠᱟᱹᱴᱤᱡ ᱦᱚᱨᱦᱚ ᱠᱮᱫᱟᱞᱮ ᱢᱟᱱᱮ ᱡᱚᱛᱚ ᱫᱤᱱ ᱵᱟᱝ ᱦᱟᱨᱟ ᱞᱮᱱᱟ ᱚᱱᱟ ᱪᱟᱨᱟ ᱛᱟᱦᱚᱞᱮ ᱟᱪᱷᱲᱟ ᱪᱟᱨᱟ, ᱛᱚᱛᱚ ᱫᱤᱱ ᱫᱚ ᱟᱫᱚ ᱦᱚᱨᱦᱚ ᱵᱟᱲᱟ ᱠᱮᱫᱟ ᱞᱮ ᱦᱮᱸ ᱟᱨ ᱱᱤᱛᱚᱜ ᱦᱚᱸ ᱜᱚᱝᱠᱮ ᱟᱹᱞᱤᱧ ᱫᱚ ᱡᱮᱢᱚᱱ, ᱱᱚᱼᱟ ᱱᱚᱛᱮ ᱞᱤᱧ ᱦᱮᱡ ᱞᱮᱱᱟ ᱦᱚᱨᱦᱚ ᱜᱮ ᱠᱟᱹᱴᱤᱡ ᱧᱮᱞ ᱵᱟᱲᱟ ᱠᱮᱫᱟ ᱞᱤᱧ ᱡᱟ ᱟᱫᱚ ᱯᱟᱨᱣᱟ ᱢᱟ ᱜᱚᱝᱠᱮ ᱥᱟᱭᱤᱰ ᱠᱚᱨᱮ ᱫᱚᱠᱚ ᱩᱰᱟᱹᱣ ᱵᱟᱲᱟᱜ ᱠᱟᱱ ᱜᱮᱭᱟ ᱟᱫᱚ ᱦᱟᱸ ᱡᱷᱟᱹᱞᱤ ᱫᱚ ᱠᱚ ᱵᱟᱝ ᱠᱚ ᱚᱰᱟᱣ ᱠᱟᱫᱟ ᱚᱱᱠᱟ ᱜᱮ ᱟᱨᱚ ᱟ ᱯᱟᱥ ᱨᱮ ᱜᱮ ᱠᱚ ᱟᱬᱜᱩ ᱵᱟᱲᱟᱜ ᱠᱟᱱ ᱜᱮᱭᱟ ᱟᱫᱚ ᱜᱚᱝᱠᱮ ᱚᱱᱟ ᱪᱟᱨᱟ ᱠᱚ ᱡᱟᱦᱟᱸ ᱢᱚᱱᱮ ᱠᱚᱜ ᱢᱤ ᱟᱸ ᱢᱤᱫ ᱤᱭᱟᱹ ᱜᱟᱱ ᱜᱟᱱ ᱟᱸᱼ ᱢᱤᱫ ᱮ ᱪᱟᱠᱚ ᱜᱟᱱ ᱦᱟᱨᱟ ᱟᱠᱟᱱᱟ ᱟᱫᱚ ᱡᱟᱦᱟᱸ ᱠᱚ ᱞᱟᱛᱟᱨ ᱨᱮ ᱦᱩᱲᱩ ᱠᱚ ᱧᱮᱞᱚᱜ ᱠᱟᱱᱟ ᱚᱱᱟ ᱠᱚ ᱠᱷᱚᱴᱨᱟ ᱫᱟ ᱜᱚᱝᱠᱮ ᱵᱩᱡ ᱫᱟᱵᱮᱱ
ᱦᱳᱭ ᱩᱱᱠᱩ ᱢᱟ ᱱᱟᱦᱟᱜ ᱚᱱᱟ ᱠᱚᱜᱤ ᱠᱚ ᱪᱤᱠᱟᱭ ᱱᱟᱦᱟᱜ ᱡᱚᱢᱠᱩ ᱩᱱᱠᱩ ᱫᱚ ᱪᱮᱬᱮ ᱪᱩᱯ ᱨᱩᱜ ᱠᱚ ᱛᱤᱱᱟᱹᱜ ᱢᱮᱱᱟᱜ ᱠᱚᱣᱟ ᱩᱱᱠᱩ ᱫᱚ ᱫᱟᱱᱟ ᱯᱟᱱᱤ ᱠᱚ ᱧᱟᱢ ᱞᱮᱠᱷᱟᱱ ᱱᱟᱦᱟᱜ ᱡᱟ ᱦᱟᱸ ᱨᱮᱜᱤ ᱡᱟᱦᱟᱸ ᱡᱟᱭᱜᱟ ᱨᱮ ᱜᱮ ᱱᱟᱦᱟᱜ ᱚᱸᱰᱮ ᱜᱮᱠᱚ ᱩᱰᱟᱹᱣ ᱯᱷᱮᱰᱚᱜᱼᱟ ᱟᱨᱠᱚ ᱧᱮᱞ ᱧᱟᱢ ᱛᱟᱦᱮᱸᱱᱟ ᱦᱳᱭ ᱪᱚᱴ ᱠᱷᱚᱡ ᱪᱚᱴ ᱠᱷᱚᱪ ᱜᱮ ᱩᱰᱟᱹᱣ ᱩᱰᱟᱹᱣ ᱛᱩᱞᱩᱡ ᱜᱤ ᱩᱱᱠᱩᱣᱟᱜ ᱢᱮᱫ ᱠᱩ ᱱᱟᱦᱟᱜ ᱚᱱᱠᱟᱜᱤ ᱢᱮᱱᱟᱜᱼᱟ ᱡᱮ ᱩᱱᱠᱩ ᱡᱟᱦᱟᱸ ᱛᱤᱱᱟᱹᱜ ᱞᱟᱯᱷᱟᱝ ᱠᱷᱚᱱ ᱠᱚ ᱠᱚᱭᱚᱜ ᱱᱟᱦᱟᱜ ᱩᱰᱟᱹᱣ ᱛᱩᱞᱩᱡ ᱜᱤ ᱠᱩ ᱧᱮᱞ ᱧᱟᱢᱟ ᱟᱨ ᱡᱮᱢᱚᱱ ᱟᱵᱩ ᱪᱮᱫ ᱞᱮᱠᱟ ᱟᱨ ᱩᱰᱟᱹᱜ ᱜᱟᱹᱰᱤ ᱡᱮᱢᱚᱱ ᱪᱮᱛᱟᱱ ᱠᱷᱚᱡ ᱠᱚ ᱚᱞ ᱚᱠᱟᱴᱷᱮᱡ ᱯᱷᱮᱰᱚᱜᱼᱟ ᱱᱟᱦᱟᱜ ᱚᱱᱮ ᱚᱱᱠᱟ ᱠᱚ ᱧᱮᱞ ᱧᱟᱢᱟ ᱫᱷᱩᱸᱣᱟᱹᱭ ᱛᱟᱦᱮᱱᱟ ᱠᱚ ᱪᱮᱫ ᱞᱮᱠᱟ ᱚᱱᱮ ᱚᱱᱠᱟ ᱱᱟᱦᱟᱜ ᱟᱵᱩ ᱦᱚ ᱚᱱᱠᱟ ᱠᱚ ᱪᱮᱬᱮ ᱪᱩᱯᱲᱩᱪ ᱠᱚᱫᱚ ᱩᱱᱠᱩ ᱩᱱᱠᱩᱣᱟᱜ ᱢᱮᱫ ᱜᱟ ᱛᱟᱹᱯᱤᱥ ᱜᱮᱛᱟ ᱠᱚᱣᱟ ᱱᱟᱦᱟᱜ ᱚᱸᱰᱮ ᱠᱚ ᱧᱮᱞ ᱧᱟᱢᱟ ᱚᱱᱟ ᱜᱮ ᱟᱫᱚ ᱢᱤᱫᱴᱮᱱ ᱡᱤᱱᱤᱥ ᱠᱟᱱᱟ ᱡᱮ ᱪᱮᱬᱮ ᱪᱩᱯᱨᱩᱫ ᱫᱚ ᱱᱟᱦᱟᱜ ᱩᱱᱠᱩ, ᱚᱱᱟ ᱡᱚᱢ ᱵᱟᱲᱟ ᱠᱟᱛᱮᱫ ᱜᱤ ᱚᱱᱟᱠᱩ ᱦᱟᱸᱜ ᱦᱩᱲᱩ ᱪᱟᱣᱞᱤ ᱚᱱᱮ ᱠᱩ ᱡᱚᱢ ᱵᱟᱲᱟ ᱠᱟᱛᱮᱫ ᱜᱮ ᱟᱰᱤ ᱢᱚᱸᱡ ᱠᱚ ᱛᱟᱦᱮᱱᱟ ᱟᱨ ᱩᱱᱠᱩ ᱫᱚ ᱤᱱᱟᱹ ᱠᱚ ᱛᱮᱜᱮ ᱱᱟᱦᱟᱜ ᱠᱩ ᱟᱹᱥᱩᱞᱚᱜ ᱛᱟᱦᱮᱱᱟ ᱟᱨ ᱫᱟᱨᱤ ᱨᱮᱜᱤ ᱠᱚ ᱚᱲᱟᱜ ᱩᱱᱠᱩ ᱪᱮᱬᱮ ᱠᱚ ᱫᱚ ᱟᱨ ᱱᱩᱠᱩ ᱯᱟᱨᱣᱟ ᱠᱚᱫᱚ ᱱᱟᱦᱟᱜ ᱦᱚᱲ ᱥᱟᱶᱛᱮ ᱢᱟᱹᱱᱢᱤ ᱥᱟᱶ ᱛᱮ ᱠᱚ ᱛᱟᱦᱮᱸ ᱦᱮᱣᱟᱼᱣᱟ
ᱦᱳᱭ ᱦᱳᱭ ᱦᱳᱭ ᱦᱳᱭ,
ᱟᱨ ᱦᱚᱲᱟᱜ ᱡᱚᱢᱟᱜ ᱧᱩᱣᱟᱜ ᱩᱱᱠᱩ ᱫᱚ, ᱟᱹᱰᱤ ᱟᱸᱴ ᱠᱩ ᱡᱚᱢ ᱵᱟᱲᱟ ᱟᱠᱟᱟᱜᱼᱟ, ᱟᱨ ᱪᱮᱬᱮ ᱠᱚ ᱫᱚ ᱦᱟᱜ ᱚᱱᱠᱟ ᱫᱚ ᱵᱟᱠᱩ ᱯᱟᱲᱦᱟᱣ ᱵᱟᱲᱟ ᱟᱠᱟᱱᱟ ᱦᱳᱭ ᱥᱮ,
ᱵᱟᱝ ᱦᱮᱸ, ᱟᱫᱚ ᱜᱚᱝᱠᱮ ᱩᱱᱠᱩ ᱯᱟᱣᱨᱟ ᱠᱚᱫᱚ ᱡᱮᱢᱚᱱ ᱟᱻ ᱴᱷᱤᱠ ᱢᱟᱱᱮ, ᱦᱚᱲᱟᱜ ᱡᱟᱦᱟᱸᱮ ᱞᱮᱠᱟ ᱤᱭᱟᱹ, ᱢᱟᱱᱮ ᱟᱵᱚᱣᱟᱜ ᱡᱟᱦᱟᱸ ᱯᱚᱨᱤᱵᱮᱥ ᱥᱤᱥᱴᱮᱢ ᱠᱚᱜᱮ ᱠᱚ ᱛᱟᱦᱮᱱᱟ, ᱟᱨ ᱚᱲᱟᱜ ᱨᱮ ᱮᱻ ᱚᱲᱟᱜ ᱥᱩᱨ ᱨᱮ ᱴᱚᱝ ᱛᱚ, ᱢᱟᱱᱮ ᱚᱲᱟᱜ ᱤᱭᱟᱹ ᱨᱮᱜᱮ ᱠᱩᱰᱟᱹᱢ ᱨᱮ, ᱠᱤ ᱥᱟᱢᱟᱝ ᱨᱮ ᱚᱱᱠᱟ, ᱟᱹᱰᱤ ᱡᱟᱭᱜᱟ ᱨᱮᱜᱮ ᱧᱮᱞ ᱟᱠᱟᱱᱟ ᱜᱚᱝᱠᱮ, ᱟᱞᱮ ᱴᱷᱮᱱ ᱦᱚᱸ ᱢᱮᱱᱟᱜ ᱜᱮᱭᱟ ᱛᱟᱦᱞᱮ, ᱚᱱᱠᱟ ᱴᱚᱝ ᱨᱮᱜᱮ ᱠᱚ ᱚᱱᱠᱟ ᱠᱚ ᱵᱤᱞᱮᱭᱟᱠᱚ, ᱦᱚᱯᱚᱱ ᱠᱚᱣᱟ ᱠᱚ ᱚᱱᱠᱟ ᱵᱷᱟᱵ ᱛᱮᱜᱮ ᱟᱠᱚ ᱦᱚᱸ ᱡᱤᱭᱚᱱ ᱠᱚ ᱠᱷᱟᱸᱰᱟᱣᱟ ᱟᱫᱚ ᱢᱚᱱᱮ ᱠᱚᱜ ᱢᱮ ᱧᱮᱞᱢᱤᱱ ᱵᱷᱳᱨ ᱵᱮᱲᱟ ᱟᱨᱚ, ᱡᱚᱠᱷᱚᱱ ᱜᱮ ᱵᱷᱳᱨ ᱱᱟ ᱥᱮᱛᱟᱜᱚᱜ ᱠᱟᱱᱟ, ᱟᱫᱚ ᱩᱱᱫᱚ ᱢᱤᱫᱴᱮᱱ ᱟᱹᱵᱤᱱ ᱟᱹᱰᱤ ᱪᱮᱦᱨᱟ ᱠᱚ ᱧᱮᱞ ᱢᱮ ᱨᱟᱜᱽ ᱟᱠᱚ ᱦᱮᱸ ᱥᱮ ᱵᱟᱝ᱾
ᱮ ᱡᱩᱫᱤ ᱵᱤᱱ ᱱᱚᱝᱠᱟ ᱟᱹᱭᱠᱟᱹᱣ ᱟᱹᱭᱠᱟᱹ ᱠᱚ ᱠᱷᱟᱱ ᱛᱟᱦᱞᱮ ᱚᱱᱠᱟ ᱵᱷᱟᱵ ᱛᱮᱜᱮ ᱩᱱᱠᱩ ᱦᱚᱸ ᱟᱹᱰᱤ ᱢᱚᱡᱽ ᱵᱷᱟᱵ ᱛᱮᱜᱮ ᱠᱚ ᱡᱤᱵᱚᱱ ᱠᱚ ᱠᱷᱟᱸᱰᱟᱣᱟ ᱚᱵᱚᱥᱥᱳ, ᱟ
ᱦᱳᱭ ᱜᱚᱢᱠᱮ ᱚᱱᱟ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱮᱜᱟ, ᱡᱮ ᱩᱱᱠᱩ ᱟᱨ ᱢᱤᱫᱴᱮᱱ ᱟᱠᱚᱦ ᱩᱱᱠᱩ ᱡᱤᱣᱮᱫ ᱛᱟᱦᱮᱱ ᱞᱟᱹᱜᱤᱫ ᱮᱱᱛᱮᱱ ᱩᱱᱟᱹᱜ ᱠᱩ ᱟ, ᱠᱩᱨᱩᱢᱩᱴᱩ ᱠᱟᱛᱮ ᱠᱚ ᱛᱟᱦᱮᱱᱟ ᱟᱨᱠᱩ ᱡᱚᱢ ᱧᱩ ᱡᱚᱝᱚᱜ ᱟᱠ ᱠᱟᱹᱢᱤ ᱡᱚᱝᱚᱜ ᱟᱠᱚ, ᱦᱳᱭᱥᱮ ᱟᱫᱚ ᱥᱟᱹᱨᱤ ᱠᱟᱛᱷᱟ ᱠᱟᱱ ᱜᱮᱭᱟ ᱡᱮ ᱢᱤᱫᱴᱮᱡ ᱵᱚᱱ ᱧᱮᱞᱮᱫ ᱠᱟᱱᱟ ᱡᱮ ᱪᱮᱬᱮ ᱪᱤᱯᱲᱩᱫ ᱠᱚᱫᱚ ᱱᱟᱜ ᱩᱰᱟᱹᱣ ᱠᱟ ᱠᱟᱛᱮᱫ ᱜᱤ ᱦᱟᱱᱛᱮ ᱱᱟᱛᱮ ᱠᱚ ᱪᱟᱞᱟᱜᱼᱟ ᱟᱨ ᱠᱩ ᱡᱚᱢ ᱧᱩᱭᱟ ᱟᱨ ᱨᱟᱹᱥᱠ ᱩᱱᱠᱩ ᱦᱚᱸ ᱟᱠᱚᱣᱟᱜ ᱨᱟᱹᱥᱠᱟᱹ ᱨᱮᱠᱚ ᱛᱟᱦᱮᱱᱟ, ᱟᱨ ᱟᱵᱚ ᱠᱚᱫᱚ ᱱᱟᱦᱟᱜ ᱚᱱᱠᱟᱜᱮ ᱟᱵᱚ ᱠᱚᱦᱚᱸ ᱚᱱ ᱠᱟᱹᱢᱤ ᱠᱩ ᱤᱭᱟᱹ ᱠᱩ ᱦᱟᱱᱟ ᱱᱟᱣᱭᱟ, ᱞᱟᱹᱜᱤᱫ ᱱᱟᱦᱟᱜ ᱟᱵᱚ ᱱᱚᱝᱠᱟ ᱜᱮᱵᱚᱱ ᱛᱟᱦᱮᱱᱟ, ᱟᱫᱚ ᱡᱚᱛᱚ ᱟᱯᱱᱟᱨ ᱟᱯᱱᱟᱨ ᱞᱟᱭᱵᱨᱮᱨᱤ ᱢᱮᱦᱱᱮᱛ ᱛᱟᱦᱮᱱᱟ ᱟᱨ ᱠᱚ ᱡᱚᱢ ᱧᱩᱭ ᱛᱟᱦᱮᱱᱟ᱾
ᱦᱮᱸᱮᱸ ᱦᱮᱸ,
ᱛᱚᱵᱮ ᱜᱚᱝᱠᱮ ᱟᱯᱮᱥᱮᱫ ᱫᱚ ᱱᱟᱦᱟᱜ ᱱᱩᱠᱩ ᱢᱟᱨᱟᱜ ᱠᱩ ᱥᱮ ᱱᱩᱠᱩ ᱞᱟᱹᱴᱩ ᱩᱱᱠᱩ ᱜᱤᱫᱤ ᱠᱩ ᱩᱱᱠᱩ ᱠᱚᱫᱚ ᱱᱮᱛᱟᱨ ᱫᱚᱠᱩ ᱧᱮᱞ ᱧᱟᱢᱚᱜ ᱠᱟᱱᱟ ᱥᱮ, ᱵᱟᱝᱠᱚ ᱧᱮᱞ ᱧᱟᱢᱚᱜ ᱠᱟᱱᱟ᱾
ᱦᱮᱸ ᱜᱚᱝᱠᱮ ᱤᱭᱟᱹ ᱱᱩᱝᱠᱩ ᱢᱟᱨᱟᱜ ᱠᱚᱫᱚ ᱜᱚᱝᱠᱮ ᱢᱤᱫ ᱵᱟᱨ ᱠᱚ ᱧᱮᱞᱚᱜ ᱜᱮᱭᱟ, ᱟᱞᱮ ᱥᱮᱫ ᱫᱚ ᱜᱚᱝᱠᱮ ᱵᱤᱨ ᱫᱤᱥᱚᱢ ᱠᱟᱱᱟ ᱛᱚ ᱟᱫᱚ ᱛᱟᱦᱞᱮ ᱢᱤᱫ ᱵᱟᱨ ᱢᱟᱨᱟᱜ ᱠᱚᱫᱚ ᱧᱮᱞᱚᱜᱼᱟᱠ ᱠᱤᱱᱛᱩ ᱜᱚᱝᱠᱮ ᱜᱤᱫᱤ ᱠᱚᱫᱚ ᱠᱤᱱᱛᱩ ᱵᱟᱝᱠᱚ ᱧᱮᱧᱟᱢᱚᱜᱼᱟ ᱱᱤᱛᱳᱜ ᱫᱚ, ᱜᱤᱫᱤ ᱠᱚᱫᱚ ᱮᱠᱟᱞ ᱛᱮᱜᱮ ᱵᱟᱝ ᱠᱚ ᱧᱟᱢᱚᱜ ᱠᱟᱱᱟ ᱟᱨ ᱱᱚᱣᱟ ᱤᱭᱟᱹ ᱵᱩᱨᱩ ᱠᱚᱨᱮ ᱠᱚ ᱦᱮᱡ ᱵᱟᱲᱟᱜ ᱜᱮᱭᱟ, ᱟᱨ ᱟᱭᱢᱟ ᱟᱭᱢᱟ ᱡᱤᱭᱟᱹᱞᱤ ᱠᱚ ᱜᱚᱢᱠᱮ ᱠᱚ ᱦᱤᱡᱩᱜ ᱜᱮᱭᱟ ᱦᱮᱸ, ᱡᱮᱢᱚᱱ ᱟ ᱥᱩᱠᱨᱤ ᱠᱚᱦᱚᱸ ᱟᱞᱮ ᱥᱮᱫ ᱫᱚ ᱜᱚᱢᱠᱮ ᱠᱚ ᱦᱤᱡᱩᱜ ᱜᱮᱭᱟ ᱦᱮᱸ, ᱢᱤᱫᱵᱟᱨ ᱠᱚᱲᱟ ᱠᱚᱞᱮ ᱡᱩᱴᱟᱹᱣ ᱞᱮᱱᱠᱷᱟᱱ ᱥᱩᱨ ᱠᱚᱨᱮ ᱠᱚ ᱦᱮᱡ ᱞᱮᱱᱠᱷᱟᱱ ᱮ ᱠᱟᱹᱴᱤᱡ ᱞᱮ ᱤᱭᱟᱹ ᱠᱚᱣᱟ, ᱢᱟᱱᱮ ᱡᱷᱟᱹᱞᱤ ᱠᱚᱞᱮ ᱚᱰᱟᱣ ᱟᱠᱚᱜᱮᱭᱟ ᱦᱮᱸ ᱡᱷᱟᱹᱞᱤ ᱵᱟᱲᱟ ᱠᱚᱜᱮᱭᱟᱞᱮ ᱦᱮᱸ, ᱟᱫᱚ ᱚᱱᱠᱟ ᱞᱮᱠᱟ, ᱟᱫᱚ ᱦᱟᱹᱛᱤ ᱠᱚ ᱜᱚᱝᱠᱮ ᱦᱟᱹᱛᱤ ᱠᱚᱫᱚ ᱦᱤᱡᱩᱜ ᱜᱮᱭᱟ ᱠᱚ ᱱᱚᱜ-ᱚᱭ ᱡᱮ ᱦᱩᱲᱩ ᱡᱚᱠᱷᱚᱡ ᱵᱞᱤᱜ-ᱟ ᱛᱚᱠᱷᱚᱱ ᱫᱚ ᱠᱟᱹᱴᱤᱡ ᱠᱚ ᱦᱤᱡᱩᱜ ᱜᱮᱭᱟ, ᱦᱤᱨᱤ ᱫᱚᱠᱚ ᱦᱤᱨᱤᱭᱟᱱᱤᱡ ᱜᱮᱭᱟ᱾ ᱟᱫᱚ ᱟᱸᱻ ᱥᱚᱨᱠᱟᱨ ᱠᱷᱚᱱᱟᱜ ᱜᱚᱝᱠᱮ ᱚᱱᱟ ᱦᱩᱞᱟᱹ ᱠᱚᱠᱚ ᱮᱢ ᱠᱟᱜ ᱞᱮᱭᱟ ᱦᱩᱸ᱾
ᱦᱩᱸ᱾
ᱦᱩᱞᱟᱹ ᱫᱚᱵᱮᱱ ᱵᱩᱡᱽ ᱜᱮᱭᱟ, ᱵᱩᱡᱽ ᱜᱮᱭᱟᱵᱮᱱ ᱛᱚ? ᱛᱟᱦᱞᱮ ᱚᱱᱟ ᱵᱚᱞ ᱞᱮᱠᱟ ᱠᱚ ᱵᱮᱱᱟᱣ ᱵᱮᱱᱟᱣ ᱦᱳᱭ ᱠᱟᱱᱟ ᱢᱟᱱᱮ ᱟᱸᱻ ᱯᱷᱩᱴᱵᱚᱞ ᱞᱮᱠᱟᱱᱟᱜ ᱜᱮᱸᱫ ᱞᱟᱦᱟᱛᱮ ᱠᱟᱹᱴᱤᱡ ᱜᱤᱫᱽᱨᱟᱹ ᱠᱚᱢᱟ ᱡᱟᱦᱟᱸ ᱜᱮᱸᱫᱽᱨᱮᱡ ᱵᱚᱞ ᱠᱚᱠᱚ ᱠᱷᱮᱞ ᱛᱟᱦᱮᱸᱜ ᱦᱮᱸ᱾
ᱦᱩᱸ᱾
ᱦᱮᱸ ᱱᱤᱡᱮ ᱦᱚᱸ ᱠᱷᱮᱹᱞ ᱵᱟᱲᱟ ᱦᱩᱭ ᱠᱟᱱᱟ, ᱚᱝᱠᱟ ᱢᱟᱱᱮ ᱜᱳᱞ ᱥᱟᱺᱦᱤᱡ ᱵᱮᱱᱟᱣ ᱠᱟᱛᱮᱜ ᱚᱱᱟ ᱟᱻ ᱯᱮᱴᱨᱳᱞ ᱤᱭᱟᱹ ᱠᱮᱨᱳᱥᱤᱱ
ᱦᱳᱭ ᱜᱚᱝᱠᱮ ᱚᱱᱮ ᱚᱱᱟ ᱫᱚᱞᱤᱧ ᱵᱩᱡᱽ ᱠᱮᱜ-ᱟ ᱚᱱᱟ ᱚᱱᱟ ᱚᱱᱟᱨᱮ ᱥᱩᱱᱩᱢ ᱞᱟᱜᱟᱣ ᱠᱟᱛᱮᱜ ᱯᱮᱴᱨᱳᱞ ᱠᱤᱢᱵᱟ ᱠᱮᱨᱳᱥᱤᱱ ᱡᱟᱜ ᱜᱮᱢ ᱞᱟᱜᱟᱣ ᱠᱮᱫᱟ ᱟᱨᱮᱢ ᱡᱩᱸᱰᱤᱭᱟᱜ-ᱟ ᱟᱨ ᱡᱩᱫᱤ ᱚᱱᱟᱛᱮᱢ ᱟᱻ ᱯᱷᱟᱹᱵᱽᱲᱤ ᱞᱟᱭ ᱠᱷᱟᱡ ᱥᱮ ᱚᱱᱟ ᱞᱚ ᱞᱟᱭ ᱠᱷᱟᱡ ᱱᱟᱦᱟᱜ ᱥᱮᱸᱜᱮᱞ ᱧᱮᱞ ᱛᱮᱠᱚ ᱵᱚᱛᱚᱨᱚᱜ
ᱦᱩᱸ᱾
ᱟᱞᱮ ᱥᱮᱫ ᱫᱚ ᱱᱟᱜ ᱩᱱᱠᱩ ᱦᱟᱹᱛᱤ ᱠᱚᱠᱚ ᱩᱝᱠᱩ ᱦᱚᱸᱠᱚ ᱦᱮᱡ ᱵᱟᱲᱟᱜ ᱛᱟᱦᱮᱱ ᱜᱮᱭᱟ ᱱᱚᱝᱠᱟ ᱵᱮᱱ ᱞᱟᱹᱭ ᱠᱮᱫ ᱞᱮᱠᱟ, ᱱᱚᱣᱟ ᱦᱩᱲᱩ ᱨᱚᱦᱚᱭ ᱫᱤᱱ ᱠᱮ ᱵᱟᱫ ᱱᱟᱦᱟᱜ ᱡᱚᱠᱷᱚᱱ ᱦᱩᱲᱩ ᱞᱮ ᱪᱟᱥ ᱠᱟᱹᱢᱤ ᱞᱮ ᱱᱟᱦᱟᱭ ᱞᱮ ᱱᱚᱜ-ᱚᱭ ᱞᱮ ᱯᱷᱮᱰᱚᱜ ᱛᱮᱦᱮᱱᱟ ᱟᱨ ᱡᱚᱠᱷᱚᱱ ᱵᱤᱞᱤᱜ ᱛᱮᱦᱮᱱᱟ, ᱟᱫᱚ ᱵᱤᱞᱤ ᱚᱠᱛᱮ ᱫᱚ ᱱᱟᱦᱟᱜ ᱪᱮᱫ ᱠᱚ ᱪᱤᱠᱟᱹᱭᱟ ᱩᱱᱠᱩ ᱫᱤᱥᱚᱢ ᱠᱷᱚᱡ ᱪᱚ ᱱᱟᱦᱟᱜ ᱠᱚ ᱦᱟᱡᱩᱜ-ᱟ ᱢᱤᱫ ᱯᱟᱞᱟ ᱟᱫᱚ, ᱟᱫᱚ ᱱᱟᱦᱟᱜ ᱟᱫᱚ ᱡᱟᱦᱟᱸᱭ ᱠᱚᱣᱟᱜ ᱠᱷᱮᱛ ᱠᱷᱮᱛ ᱛᱮᱜᱮ ᱱᱟᱦᱟᱜ ᱠᱚ ᱯᱟᱨᱚᱢᱟ-ᱟ ᱟᱫᱚ ᱩᱝᱠᱩ ᱞᱮᱵᱮᱫ ᱜᱟᱸᱰᱟ ᱵᱟᱰᱟᱭᱟ᱾ ᱡᱚᱢ ᱢᱟ ᱱᱟᱜ ᱩᱱᱟᱹᱜ ᱰᱷᱮᱨ ᱢᱟ ᱵᱟ ᱠᱩ ᱡᱚᱢ ᱛᱟᱸᱦᱮᱱ᱾ ᱢᱮᱱᱠᱷᱟᱱ ᱠᱚ ᱞᱮᱜᱮᱫ ᱞᱮᱵᱮᱫ ᱜᱟᱥᱟᱣ ᱢᱟᱰᱟᱭᱟ᱾ ᱟᱫᱚ ᱩᱱᱠᱩ ᱡᱚᱢ ᱜᱮᱭᱟ ᱢᱤᱫ ᱵᱟᱨ ᱫᱚ ᱱᱟᱦᱟᱜ᱾ ᱟᱫᱚ ᱞᱚᱥᱚᱫ ᱠᱷᱚᱡ ᱠᱚ ᱚᱱᱠᱟ ᱠᱚ ᱛᱟᱲᱟᱢ ᱦᱟᱴ ᱵᱟᱰᱟᱣ ᱠᱷᱟᱡ ᱦᱟᱸᱜ ᱜᱚᱴᱟ ᱠᱷᱮᱛ ᱠᱚ ᱟ, ᱵᱟᱹᱲᱤᱡ ᱪᱟᱵᱟᱭ ᱛᱟᱸᱦᱮᱱᱟ, ᱟᱨ ᱜᱩᱨ ᱵᱩᱨᱩ ᱫᱤᱥᱚᱢ ᱡᱟᱦᱟᱸ ᱞᱤᱧ ᱠᱩᱞᱤ ᱠᱮᱫ ᱵᱮᱱ ᱪᱮᱬᱮ ᱪᱩᱯᱲᱩᱡ ᱠᱩ ᱱᱩᱠᱩ ᱜᱤᱫᱤ ᱠᱚ ᱥᱮ ᱱᱩᱠᱩ ᱤᱭᱟᱹ ᱠᱚ ᱱᱩᱠᱩ ᱢᱟᱨᱟᱜ ᱠᱚᱫᱚ ᱱᱟᱜ ᱠᱚ ᱧᱮᱞ ᱵᱟᱲᱟᱜ ᱠᱟᱱ ᱜᱮᱭᱟ, ᱢᱮᱱᱠᱷᱟᱱ ᱜᱤᱫᱤ ᱠᱚᱫᱚ ᱱᱮᱛᱟᱨ ᱵᱟᱠᱚ ᱧᱮᱞ ᱵᱟᱲᱟᱜ ᱠᱟᱱᱟ ᱪᱮᱫᱟᱜ ᱡᱮ ᱜᱟᱹᱭ ᱰᱟᱝᱨᱟ ᱠᱚ ᱞᱟᱦᱟ ᱜᱚᱡᱚᱜ ᱠᱟᱱ ᱛᱟᱸᱦᱮᱱᱟ ᱩᱱᱠᱩ ᱠᱚ ᱜᱤᱰᱤ ᱠᱟᱠᱚ ᱠᱟᱱ ᱫᱚᱢᱚᱱ ᱴᱟᱺᱰᱤ ᱨᱮ᱾ ᱟᱨ ᱩᱱᱠᱩ ᱠᱚ ᱡᱚᱢ ᱥᱟᱯᱷᱟᱭᱮᱫ ᱠᱚ ᱛᱟᱦᱮᱱᱟ ᱟᱨ ᱛᱤᱡᱩ ᱠᱚ ᱮᱱᱛᱮᱫ ᱵᱤᱢᱟᱨᱤ ᱠᱚ ᱵᱟᱠᱚ ᱦᱩᱭ ᱦᱚᱪᱚ ᱠᱟᱱ ᱛᱟᱸᱦᱮᱱᱟ, ᱩᱱᱠᱩ ᱠᱚ ᱥᱟᱯᱷᱟᱭᱮᱫ ᱠᱚ ᱛᱮᱦᱮᱱᱟ ᱦᱳᱭ᱾
ᱦᱟᱸ ᱦᱟᱸ᱾ ᱛᱟᱦᱞᱮ ᱚᱝᱠᱟ ᱜᱮ ᱤᱭᱟᱹ ᱫᱚ, ᱮᱠᱷᱚᱱ ᱫᱚ ᱵᱟᱝ ᱠᱚ ᱧᱮᱞᱚᱜ ᱠᱟᱱᱟ ᱧᱮᱞ ᱫᱚ ᱜᱚᱝᱠᱮ᱾ ᱛᱟᱦᱞᱮ ᱜᱚᱝᱠᱮ ᱱᱤᱭᱟᱹ ᱵᱮᱲᱟ ᱫᱚ ᱱᱚᱝᱠᱟ ᱜᱮ᱾
ᱦᱳᱭ ᱦᱳᱭ ᱦᱳᱭ᱾